ᱡᱚᱦᱟᱨ
ᱚᱠᱟᱭ ᱱᱟᱢ ᱭᱟ᱾
ᱦᱮᱸ ᱦᱮᱸ ᱟᱫᱚᱢ ᱧᱟᱢᱚᱜ ᱠᱟᱱᱟ ᱛᱚ?
ᱦᱳᱭ ᱦᱳᱭ ᱦᱚᱸ ᱦᱚᱸ ᱟᱸᱡᱚᱢ ᱱᱟᱢᱚᱜ ᱠᱟᱱ᱾
ᱛᱟᱦᱚᱞᱮ ᱛᱚ ᱦᱤᱛᱳᱜ ᱪᱮ ᱮᱢ ᱪᱮᱫᱟᱠᱟ ᱫᱚ
ᱤᱧ ᱫᱚ ᱱᱤᱛᱚᱜ ᱫᱚ ᱱᱤᱭᱟᱹ ᱠᱚᱞᱮᱡᱽ ᱨᱮᱱᱟᱜ ᱦᱳᱥᱴᱮᱞ ᱨᱮ ᱢᱤᱱᱟᱹᱧᱟ ᱟᱪᱮ᱾
ᱠᱚ, ᱚ ᱯᱷᱟᱠᱟ ᱠᱚᱥᱮᱜ ᱫᱚᱵᱚ ᱟᱹᱣᱨᱤᱢ ᱚᱰᱳᱠᱚᱼᱟ?
ᱟᱫᱚ ᱱᱚᱰᱮ ᱢᱟ ᱤᱡᱟᱹ ᱛᱟᱞᱟ ᱨᱮᱜᱮ ᱦᱳᱭ ᱵᱟᱡᱟᱨ ᱛᱟᱞᱟᱨᱮ ᱫᱚ, ᱟᱫᱚ ᱮᱢᱱᱤ ᱵᱟᱦᱨᱮ ᱥᱮᱜ ᱫᱩᱲᱩᱵ ᱨᱮᱦᱚᱸ ᱚᱱᱟ ᱜᱟᱰᱮ ᱜᱷᱚᱲᱟ ᱠᱚᱨᱮᱱᱟᱜ ᱟᱣᱟᱪ ᱠᱚ ᱦᱤᱡᱩ, ᱟᱫᱚ ᱱᱚᱰᱮ ᱛᱚ ᱛᱟᱣ ᱱᱤᱪᱚᱞ ᱜᱮᱭᱟ ᱟᱫᱚ ᱡᱷᱚ ᱛᱚ ᱜᱤᱫᱽᱨᱟᱹ ᱠᱚᱦᱚᱸ ᱵᱟᱱᱩᱜ ᱠᱚᱣᱟ ᱚᱠᱚᱭ ᱦᱚ, ᱦᱳᱭ᱾
ᱚ ᱟᱪᱪᱷᱟ ᱟᱪ ᱦᱳᱭ᱾ ᱟᱫᱚ ᱦᱳᱭ ᱚᱰᱮ ᱚᱠᱟ ᱨᱮᱞᱟᱝ ᱛᱟᱦᱮᱸ ᱞᱮᱱᱟ?
ᱪᱮᱫ?
ᱟᱯᱮ ᱟᱛᱳ ᱥᱮᱜ ᱭᱟ, ᱟᱯᱮ ᱟᱛᱳ ᱥᱮᱜ ᱜᱳᱰᱳ ᱠᱚ ᱢᱮᱱᱟᱜ ᱠᱚᱣᱟ ᱛᱚ? ᱟᱸᱡᱚᱢ ᱫᱟ